ᱦᱮᱞᱳ
ᱦᱮᱸ ᱦᱮᱞᱳ
ᱡᱚᱦᱟᱨ, ᱡᱚᱦᱟᱨ ᱟᱸᱡᱚᱢ ᱧᱟᱢᱚᱜ ᱠᱟᱱᱟ?
ᱦᱮᱸ ᱮᱠᱫᱚᱢ ᱠᱷᱩᱵ ᱯᱩᱥᱴ ᱴᱟᱹᱣ ᱧᱚᱜ ᱟᱸᱡᱚᱢᱚᱜ ᱠᱟᱱᱟ ᱱᱤᱛ ᱫᱚ᱾ ᱠᱷᱩᱵ ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾ ᱟᱸᱡᱚᱢᱚᱜ ᱠᱟᱱᱟ᱾ ᱟᱫᱚ ᱦᱮᱸ ᱮᱱᱟᱝ ᱫᱚ ᱟᱫᱚ ᱫᱟᱜ ᱡᱟᱹᱲᱤ ᱠᱷᱟᱹᱛᱤᱨ ᱛᱮ ᱦᱮᱸ ᱟᱹᱰᱤ ᱵᱮᱥ ᱠᱚᱴᱷᱤᱱ ᱮ ᱫᱟᱜ ᱠᱮᱫᱼᱟ᱾ ᱫᱚᱢᱮ ᱫᱟᱜ ᱠᱮᱫᱼᱟ᱾ ᱫᱚᱢᱮ
ᱟᱪᱪᱷᱟ᱾
ᱦᱮᱸ ᱟᱪᱪᱷᱟ᱾
ᱦᱚᱭ ᱟᱞᱮ ᱥᱮᱜ ᱫᱚ ᱫᱟᱜ ᱨᱮᱱᱟᱜ ᱥᱚ ᱚᱠᱷᱚᱱ ᱫᱚ ᱛᱤᱦᱤᱧ ᱫᱚ ᱦᱚᱞᱟ ᱦᱚᱞᱟ ᱱᱚᱜ ᱮ ᱫᱟᱜ ᱞᱮᱫᱟ ᱵᱚᱞᱮ ᱮᱸ ᱥᱮᱛᱟᱜ ᱥᱮ, ᱱᱤᱛ ᱚᱠᱛᱚ ᱫᱚ ᱛᱤᱦᱤᱧ ᱫᱚ ᱵᱟᱭ ᱫᱟᱜ ᱠᱟᱫᱟ ᱥᱮ ᱛᱤᱦᱤᱧ ᱫᱚ ᱥᱟᱨᱟ ᱫᱤᱱ ᱜᱮ ᱥᱤᱛᱩᱝ ᱠᱟᱫᱟ᱾ ᱛᱤᱦᱤᱧ ᱫᱚ ᱫᱟᱜ ᱨᱮᱱᱟᱜ ᱫᱚ ᱠᱚᱱᱚ ᱯᱩᱨᱵᱷᱟ ᱵᱟᱥ ᱜᱮ ᱵᱟᱝ ᱛᱮᱦᱮᱸ ᱠᱟᱱᱟ ᱟᱨ ᱥᱮᱻ ᱥᱮᱨᱢᱟ ᱦᱚᱸ ᱯᱷᱟᱸᱠᱟ ᱜᱮ ᱛᱮᱦᱮᱸ ᱠᱟᱱᱟ᱾ ᱛᱤᱦᱤᱧ ᱫᱚ ᱫᱟᱜ ᱨᱮᱱᱟᱜ ᱠᱚᱱᱚ ᱥᱚᱢᱵᱷᱚᱵᱚᱱᱟ ᱜᱮ ᱵᱟᱹᱱᱩᱜᱼᱟ ᱟᱹᱨᱠᱤ᱾
ᱮᱸ ᱵᱟᱝ-ᱟ ᱱᱚᱛᱮ ᱫᱚ ᱫᱟᱜ ᱟᱠᱟᱭ᱾ ᱮ ᱥᱟᱨᱟ ᱫᱤᱱ ᱜᱮ ᱨᱤᱢᱤᱞ ᱨᱤᱢᱤᱞ ᱵᱷᱟᱵᱽ ᱛᱟᱦᱮᱸᱭᱟ᱾
ᱥᱮᱨᱢᱟ ᱮ ᱦᱚᱭ ᱵᱚᱞᱮ ᱱᱚᱣᱟ ᱮ ᱵᱚᱨᱥᱟ ᱠᱟᱞ ᱫᱚ ᱯᱚᱞᱮ ᱱᱚᱝᱠᱟ ᱜᱮ ᱠᱟᱱᱟ ᱡᱮ ᱡᱟᱦᱟᱸ ᱨᱮ ᱨᱤᱢᱤᱞ ᱛᱤᱝᱜᱩ ᱱᱟ, ᱚᱸᱰᱮ ᱜᱮ ᱫᱟᱜᱼᱟᱭ ᱟᱹᱨᱠᱤ᱾ ᱡᱩᱫᱤ ᱢᱤᱫ ᱴᱷᱮᱱ ᱥᱟᱵᱽ ᱠᱟᱜ ᱢᱮ ᱦᱚᱸ ᱞᱟᱹᱭ ᱢᱮ, ᱞᱟᱹᱭ ᱢᱮ?
ᱦᱮᱸ ᱚᱱᱠᱟ ᱩᱛᱟᱹᱨ ᱫᱚ ᱵᱟᱝ, ᱢᱟᱱᱮ ᱞᱚᱥᱚᱫ ᱞᱮᱠᱟ᱾ ᱦᱟᱸᱰᱮ ᱱᱟᱸᱰᱮ ᱦᱟᱸᱰᱮ ᱱᱟᱸᱰᱮ ᱦᱚᱨ ᱞᱚᱥᱚᱫ ᱞᱮᱠᱟ᱾
ᱦᱚᱭ ᱢᱟᱱᱮ ᱱᱚᱜ ᱵᱚᱨᱥᱟ ᱠᱟᱞ ᱫᱚ ᱵᱟᱹᱧ ᱞᱟᱹᱭ ᱮᱫᱟ, ᱵᱚᱨᱥᱟ ᱠᱟᱞ ᱫᱚ ᱡᱟᱦᱟᱸ ᱨᱮᱜᱮ ᱨᱤᱢᱤᱞ ᱛᱤᱸᱜᱩᱜ ᱢᱮᱱ ᱫᱚ ᱯᱟᱸᱪ ᱯᱷᱩᱴ ᱵᱷᱤᱛᱨᱤ ᱨᱮ ᱡᱩᱫᱤ ᱨᱤᱢᱤᱞ ᱛᱤᱸᱜᱩᱜᱼᱟ᱾ ᱯᱟᱸᱪ ᱯᱷᱩᱴ ᱵᱷᱤᱛᱨᱤ ᱠᱤ ᱫᱟᱜᱼᱟᱭ᱾ ᱵᱚᱨᱥᱟ ᱠᱟᱞ ᱱᱚᱝᱠᱟ ᱦᱚᱸ ᱧᱮᱞ ᱠᱟᱱᱟ ᱡᱮ ᱟᱞᱮ ᱢᱤᱫᱴᱷᱮᱱ ᱟᱞᱮᱭᱟᱜ ᱟᱞᱮᱭᱟᱜ ᱫᱚ ᱵᱟᱨᱭᱟ ᱛᱟᱞᱮ ᱚᱲᱟᱜ᱾ ᱟᱫᱚ ᱢᱤᱫᱴᱮᱱ ᱰᱮᱠᱼᱼ ᱠᱷᱟᱡ ᱡᱟᱪᱪᱷᱮ ᱡᱮ ᱢᱤᱫᱴᱮᱱ ᱨᱟᱪᱟ ᱨᱮᱜᱮ ᱦᱟᱱᱟ ᱥᱟ ᱱᱚᱣᱟ ᱥᱟ ᱛᱟᱞᱮ ᱚᱲᱟᱜ᱾ ᱢᱟᱱᱮ ᱨᱟᱪᱟ ᱢᱤᱫᱴᱮᱱ ᱨᱟᱪᱟ ᱢᱮᱱᱟᱜ ᱛᱟᱞᱮᱭᱟ ᱛᱚ ᱟᱫᱚ ᱵᱟᱨᱭᱟ ᱟᱲᱟᱜ ᱨᱮ ᱥᱟᱵ ᱠᱟᱜ ᱢᱮ ᱨᱟᱪᱷᱟ ᱱᱤᱭᱟᱹ ᱥᱟ ᱨᱮᱱᱟᱜ ᱚᱲᱟᱜ ᱨᱮ ᱫᱟᱜ ᱫᱟ, ᱦᱟᱱᱟ ᱥᱟ ᱨᱮᱱᱟᱜ ᱚᱲᱟᱜ ᱨᱮ ᱵᱟᱭ ᱫᱟᱜ ᱫᱟ᱾
ᱮ ᱦᱮ ᱮ ᱦᱮ᱾
ᱛᱚᱜ ᱢᱟᱱᱮ ᱱᱚᱜ-ᱚᱭ ᱱᱟ ᱜᱤᱧ ᱞᱟᱹᱭ ᱩᱪᱩᱭ ᱮᱫᱟ᱾ ᱚᱱᱟ ᱫᱚ ᱡᱟᱦᱟᱸ ᱦᱟᱹᱵᱤᱡ ᱨᱤᱢᱤᱞ ᱛᱟᱦᱮᱱᱟ ᱩᱱᱟᱹᱜ ᱮ ᱦᱟᱹᱵᱤᱡ ᱫᱟᱜᱟ᱾
ᱦᱮᱸ, ᱩᱦᱩᱸ ᱩᱦᱩᱸ᱾ ᱚᱱᱟ ᱢᱟ ᱟᱹᱰᱤ ᱵᱮᱥ ᱠᱟᱛᱷᱟ᱾
ᱦᱩᱭᱩᱜ ᱜᱮᱭᱟ, ᱱᱚᱝᱠᱟ ᱫᱚ᱾
ᱮᱸ ᱦᱮᱸ᱾
ᱵᱚᱨᱥᱟ ᱠᱟᱞ ᱨᱮ ᱫᱚ ᱡᱟᱹᱥᱛᱤ ᱠᱟᱭ ᱛᱮ ᱱᱚᱝᱠᱟ ᱦᱩᱭᱩᱜᱼᱟ᱾
ᱮᱸᱻ᱾
ᱦᱚᱭ ᱦᱚᱭ ᱟᱫᱚ ᱵᱚᱨᱥᱟ ᱠᱟᱞ ᱨᱮᱫᱚ ᱚᱻ ᱱᱚᱜᱼᱚᱭ ᱱᱤᱛᱚᱜ ᱫᱚ ᱥᱟᱵ ᱠᱟᱜ ᱢᱮ, ᱫᱟᱜ ᱨᱮᱱᱟᱜ ᱥᱤᱡᱮᱱ ᱠᱟᱱᱟ᱾ ᱛᱚ ᱮᱠᱷᱚᱱ ᱫᱚ ᱡᱟᱦᱟᱸ ᱛᱮ ᱪᱟᱞᱟᱜ ᱦᱩᱭᱩᱜ ᱠᱷᱟᱡ ᱫᱚ ᱛᱟᱦᱞᱮ ᱨᱮᱱᱠᱳᱴ ᱵᱟᱠᱷᱟᱡ ᱪᱷᱟᱛᱟ ᱫᱚ ᱤᱫᱤ ᱜᱮ ᱫᱚᱨᱠᱟᱨ ᱜᱮᱭᱟ᱾
ᱤᱫᱤ ᱜᱮ ᱫᱚᱨᱠᱟᱨ ᱠᱟᱱᱟ ᱦᱮᱸ, ᱦᱮᱸ ᱨᱟᱵᱟᱝ ᱥᱚᱢᱚᱭ ᱠᱟᱱᱛᱷᱟ᱾ ᱱᱚᱣᱟ ᱠᱚ ᱥᱚᱢᱚᱭ ᱫᱚ ᱚᱱᱟ ᱪᱟᱛᱚᱢ ᱠᱚ᱾ ᱦᱮᱸ ᱡᱮ ᱠᱚᱱᱚ ᱡᱤᱱᱤᱥ ᱥᱚᱢᱚᱭ ᱢᱟᱱᱮ ᱚᱠᱛᱚ ᱚᱠᱛᱚ ᱨᱮᱜᱮ ᱢᱟᱱᱮ, ᱚᱠᱛᱮ ᱡᱤᱱᱤᱥ ᱠᱚᱫᱚ ᱞᱟᱜᱟ ᱛᱟᱨᱟ ᱠᱟᱜ ᱜᱮᱭᱟ᱾
ᱦᱳᱭ ᱦᱳᱭ, ᱚᱱᱟ ᱢᱟ ᱠᱟᱱ ᱜᱮ᱾ ᱟᱫᱚ ᱱᱤᱛ ᱚᱠᱛᱚ ᱡᱟᱦᱟᱸ ᱧᱮᱞᱚᱜ ᱠᱟᱱᱟ ᱦᱮᱸᱻ ᱱᱚᱣᱟ ᱵᱚᱨᱥᱟ ᱱᱚᱣᱟ ᱪᱟᱥ ᱨᱮ ᱱᱤᱛ ᱚᱠᱛᱚ, ᱡᱟᱦᱟᱸ ᱱᱤᱛ ᱚᱠᱛᱚ ᱫᱚ ᱵᱟᱝ ᱢᱟᱱᱮ ᱯᱚᱨ ᱯᱩᱭᱞᱩ ᱠᱷᱚᱱ ᱜᱮ ᱱᱚᱣᱟ ᱫᱚ ᱱᱚᱝᱠᱟ ᱵᱚᱨᱥᱟ ᱥᱚᱢᱚᱭ ᱟᱹᱰᱤ ᱟᱸᱴᱮ ᱚᱱᱮ ᱚᱱᱟ ᱵᱤᱡᱽᱞᱤᱭ ᱥᱮ ᱪᱮᱴᱮᱨ ᱠᱩ ᱥᱮ ᱦᱩᱰᱩᱨᱟᱭ, ᱛᱚ ᱱᱚᱣᱟ ᱠᱷᱟᱹᱛᱤᱨ ᱛᱮ ᱟᱭᱢᱟ ᱦᱚᱲ ᱠᱚ ᱜᱚᱡᱚᱜ ᱠᱟᱱᱟ ᱵᱩᱪ ᱛᱟᱢ ᱛᱚ? ᱛᱚ ᱱᱚᱜᱼᱚᱭ ᱱᱚᱣᱟ ᱦᱚᱭ ᱚᱻ ᱟᱞᱮ ᱥᱮᱜ ᱨᱮᱱ ᱦᱚᱸ ᱱᱤᱭᱟᱹ ᱫᱷᱟᱱ ᱡᱟᱦᱟᱸ ᱦᱩᱰᱩᱨ ‌ᱯᱩ ᱯᱩᱭᱞᱩ ᱡᱟᱦᱟᱸ ᱦᱩᱰᱩᱨ ᱵᱤᱡᱽᱞᱤ ᱦᱩᱭᱮᱱᱼᱼ ᱵᱚᱨᱥᱟ ᱞᱟᱜᱟᱜ ᱞᱟᱦᱟ ᱨᱮ, ᱛᱚ ᱩᱱ ᱚᱠᱛᱚ ᱢᱤᱫᱴᱮᱱ ᱩᱸᱻ ᱢᱟᱱᱮ ᱢᱤᱫᱴᱮᱱ ᱩᱸᱢᱻ ᱢᱟᱱᱮ ᱚᱱᱠᱟ ᱠᱩᱲᱤ ᱵᱚᱪᱷᱚᱨ ᱯᱚᱪᱤᱥ ᱵᱚᱪᱷᱚᱨ ᱨᱮᱱ ᱠᱚᱲᱟ ᱢᱟᱱᱮ ᱚᱱᱠᱟ ᱪᱮᱴᱮᱨ ᱧᱩᱨᱦᱟᱹᱣ ᱫᱤᱭᱟ ᱟᱨᱮ ᱵᱟᱹᱲᱤᱡ ᱱᱟ᱾
ᱟᱪᱪᱷᱟ ᱟᱪᱷᱟ ᱟᱪᱷᱟ ᱪᱷᱟ ᱛᱤᱱ ᱫᱤᱱ ᱨᱮᱱᱟᱜ ᱜᱷᱚᱴᱚᱱ ᱠᱟᱱᱟ ᱱᱚᱣᱟ?
ᱛᱤᱱ ᱫᱤᱱ ᱨᱮᱱᱟᱜ ᱜᱷᱚᱴᱚᱱ ᱠᱟᱱᱟ ᱱᱚᱣᱟ ᱫᱚ ᱛᱤᱱᱥᱼᱼ
ᱟᱸᱻ ᱱᱟ ᱥᱟᱵ ᱢᱮ ᱥᱟᱵ ᱢᱮ ᱢᱤᱜ ᱢᱟᱥ ᱦᱩᱭᱩᱜ ᱠᱟᱱᱟ ᱯᱩᱭᱞᱩ ᱥᱮᱜ ᱜᱤ ᱱᱚᱣᱟᱼᱼ ᱯᱩᱭᱞᱩ ᱥᱮᱜ ᱢᱤᱫ ᱫᱷᱟᱱ ᱵᱟᱭ ᱤᱭᱟᱹ ᱠᱮᱫᱟ ᱱᱚᱣᱟ ᱵᱚᱨᱥᱟ ᱞᱟᱜᱟ ᱞᱟᱦᱟ ᱨᱮ ᱯᱩᱭᱞᱩ ᱥᱮᱜ ᱜᱤ ᱢᱤᱫ ᱫᱷᱟᱱᱼᱼ ᱟᱹᱰᱤ ᱡᱳᱨᱮ ᱦᱩᱰᱩᱨ ᱠᱮᱜ ᱫᱚ ᱟᱫᱚ ᱚᱻ ᱟᱫᱚ ᱟᱯᱮ ᱥᱮᱜ ᱟᱠᱟ ᱨᱮᱪᱚ ᱢᱮᱱᱟᱜ ᱢᱮ ᱟᱢ ᱫᱚ᱾ ᱡᱟᱭᱦᱳᱠ ᱚᱱᱛᱮ ᱫᱚ ᱦᱩᱰᱩᱨ ᱞᱮᱜ-ᱟᱭ ᱥᱮ ᱡᱟᱭᱜᱟ ᱨᱮ ᱡᱟᱭᱦᱳᱠ ᱚᱱᱟ ᱯᱩᱭᱞᱩ ᱦᱩᱰᱩᱨ ᱨᱮᱼᱼ ᱚᱱᱠᱟ ᱢᱟᱱᱮ ᱢᱟᱴ ᱨᱮ ᱢᱚᱬᱮ ᱦᱚᱲ ᱠᱚ ᱛᱟᱦᱮᱸ ᱠᱟᱱᱟ ᱵᱩᱡᱞᱟ ᱟᱫᱚ ᱛᱷᱚᱲᱟ ᱥᱟᱭᱤᱴ-ᱥᱟᱭᱤᱴ ᱠᱩ ᱛᱟᱦᱮᱸ ᱠᱟᱱᱟ ᱟᱫᱚᱼᱼᱼ ᱯᱩᱱ ᱦᱚᱲ ᱫᱚᱠᱚ ᱢᱟᱱᱮ ᱵᱟᱧᱪᱟᱣ ᱮᱱ ᱜᱮᱭᱟ ᱵᱟᱠᱚ ᱪᱤᱠᱟ ᱞᱮᱱᱟ ᱾ ᱵᱚᱞᱮ ᱛᱷᱚᱲᱟ ᱩᱱᱠᱩ ᱟᱜᱷᱟᱛ ᱠᱚ ᱧᱟᱢ ᱠᱟᱜ ᱜᱮᱭᱟ᱾ ᱤᱫᱤ ᱞᱮᱫ ᱠᱚᱣᱟ ᱩᱱᱠᱩ ᱦᱚᱸ᱾ ᱢᱮᱱᱠᱷᱟᱱ ᱱᱩᱭ ᱫᱚ ᱡᱟᱹᱥᱛᱤ ᱧᱚᱜ ᱜᱮ ᱯᱟᱲᱟᱣ ᱞᱮᱱᱟ᱾ ᱟᱫᱚᱭ ᱵᱟᱹᱲᱤᱡ ᱮᱱᱟ᱾
ᱚ ᱛᱟᱦᱚᱞᱮ ᱱᱩᱭ ᱪᱮᱛᱟᱱ ᱨᱮᱜᱮ ᱚᱱᱠᱟ ᱫᱚ ᱦᱩᱭ ᱠᱟᱱᱟ᱾
ᱦᱳᱭ ᱦᱳᱭ ᱦᱩᱭ ᱫᱟᱲᱮᱭᱟᱜᱼᱟ, ᱟᱫᱚ ᱤᱫᱤ-ᱤᱫᱤ ᱛᱮᱜᱮ ᱵᱟᱹᱲᱤᱡ ᱮᱱᱟ ᱱᱩᱭ ᱫᱚ᱾
ᱦᱩᱸ ᱟᱫᱚ ᱚᱱᱟ ᱦᱚᱸ ᱵᱷᱳᱽᱞᱴᱮᱡ ᱫᱚ ᱠᱚᱢ ᱫᱚ ᱵᱟᱝ ᱛᱟᱦᱮᱱ ᱫᱚ᱾ ᱚᱱᱟ ᱥᱮᱸᱜᱮᱞ ᱨᱮᱱᱟᱜ ᱫᱟᱲᱮ ᱠᱤ ᱠᱚᱢ ᱠᱟᱱᱟ ᱥᱮ ᱪᱮᱫ ᱢᱤᱫᱴᱟᱝ ᱦᱚᱲᱢᱚ ᱦᱚᱸᱛᱚ ᱥᱟᱦᱟᱣ ᱨᱮᱱᱟᱜ ᱢᱤᱫᱴᱟᱝ ᱫᱟᱲᱮ ᱛᱟᱦᱮᱸ ᱫᱚᱨᱠᱟᱨ᱾
ᱦᱚᱸ - ᱦᱚᱸ ᱟᱫᱚ ᱛᱚᱵᱮ ᱟᱢᱫᱚ ᱠᱟᱨᱮᱱᱴ ᱛᱮᱢ ᱥᱚᱨᱴ ᱵᱟᱲᱟ ᱟᱠᱟᱱᱟ ᱥᱮ ᱵᱟᱝ?
ᱮᱸᱻ ᱵᱟᱝ-ᱟ ᱢᱤᱫ ᱵᱟᱨ ᱡᱟᱦᱟᱸ ᱫᱚ ᱦᱩᱭ ᱜᱚᱫ ᱠᱟᱱ ᱜᱮᱭᱟ ᱚᱲᱟᱜ ᱠᱚᱨᱮ ᱴᱩᱠᱤ ᱴᱟᱠᱤ᱾
ᱴᱩᱠᱤ ᱴᱟᱠᱤ ᱟᱨ ᱤᱧ ᱫᱚ ᱜᱚᱡᱚᱜ ᱞᱮᱠᱟ᱾
ᱟᱸᱻ ᱚᱠᱟ ᱞᱮᱠᱟ ᱪᱚ?
ᱜᱚᱡᱚᱜ ᱞᱮᱠᱟ ᱢᱟᱱᱮ ᱜᱚᱡᱚᱜ ᱞᱮᱠᱟ ᱵᱚᱞᱛᱮ ᱱᱚᱝᱠᱟ ᱡᱮ ᱟᱞᱮ ᱢᱟᱱᱮ ᱚᱸᱰᱮ ᱦᱮᱸ ᱢᱟᱱᱮ ᱢᱤᱫ ᱴᱳᱴᱳ ᱠᱚ ᱟᱹᱜᱩ ᱠᱟᱫᱟ ᱛᱚ, ᱴᱳᱴᱳ ᱠᱚ ᱪᱟᱨᱡ ᱟᱠᱟᱫ ᱛᱟᱦᱮᱸᱱᱟ ᱵᱩᱡ ᱮᱫᱟᱢ ᱛᱚ᱾
ᱟᱪᱪᱷᱟ
ᱟᱫᱚ ᱴᱳ ᱴᱳᱴᱳ ᱢᱟᱱᱮ ᱵᱩᱡᱩ ᱮᱫ ᱠᱟᱱ ᱜᱮᱭᱟ ᱛᱚ᱾
ᱦᱮᱸ ᱦᱮᱸ ᱵᱩᱡᱷᱟᱹᱣ ᱠᱟᱤᱧ ᱵᱩᱡᱷᱟ. ᱣ ᱟᱠᱟᱫᱟ ᱞᱮ
ᱦᱳᱭᱼᱦᱳᱭ ᱦᱳᱭ ᱤ ᱨᱤᱠᱥᱟ ᱜᱮ ᱦᱚᱸ
ᱦᱩᱸ ᱦᱩᱸ
ᱟᱫᱚ ᱚᱱᱟ ᱠᱚ ᱪᱟᱨᱡ ᱠᱟᱜ ᱛᱟᱦᱮᱸᱱᱟ ᱟᱫᱚ ᱥᱟᱵ ᱠᱟᱜ ᱢᱮ ᱪᱟᱨᱡ ᱠᱟᱜ ᱛᱟᱦᱮᱸᱫ ᱠᱚ ᱟᱫᱚ ᱤᱧ ᱫᱚ ᱢᱟᱱᱮ ᱟᱫᱚ ᱤᱧ ᱫᱚ ᱚᱱᱟ ᱪᱟᱨᱡᱟᱨ ᱦᱚᱸ ᱚᱱᱟ ᱴᱳᱴᱳ ᱪᱮᱛᱟᱱ ᱨᱮ ᱜᱮᱠᱚ ᱞᱟᱫᱮ ᱠᱟᱜ ᱠᱟᱱᱟ᱾ ᱟᱫᱚ ᱛᱷᱚᱲᱟ ᱞᱤᱠ ᱛᱟᱦᱮᱸ ᱠᱟᱱᱟ ᱵᱩᱡᱫᱟᱢ ᱛᱚ᱾
ᱦᱩᱸ
ᱟᱫᱚ ᱚᱱᱟ ᱥᱟᱶ ᱢᱟᱱᱮ ᱴᱳᱴᱳ ᱢᱟᱱᱮ ᱴᱳᱴᱳ ᱜᱮ ᱯᱩᱨᱟᱹ ᱠᱟᱨᱮᱱᱴ ᱠᱟᱱ ᱛᱟᱦᱮᱱᱟ᱾
ᱦᱩᱸ
ᱟᱫᱚ ᱤᱧ ᱫᱚᱧ ᱫᱚᱱ ᱫᱮᱡ ᱜᱚᱫ ᱞᱮᱱᱟ ᱵᱚᱞᱮ
ᱦᱩᱸ
ᱫᱮᱡ ᱜᱚᱫ ᱞᱮᱱᱟ ᱵᱚᱞᱮ ᱫᱚᱱ ᱜᱳᱞ ᱠᱟᱛᱮᱧ ᱫᱮᱡ ᱜᱚ ᱯᱩᱨᱟ. ᱚᱠᱫᱚᱢ ᱥᱚᱴ ᱚᱱᱮ ᱮᱠᱫᱚᱢ ᱮᱠᱫᱚᱢ ᱪᱮᱫ ᱜᱚᱡᱚᱜ ᱞᱮᱠᱟ ᱚᱵᱚᱥᱛᱟ᱾
ᱚᱱᱟ ᱫᱚ ᱵᱚᱰᱤ ᱞᱮᱱᱟ ᱯᱩᱨᱟᱹᱴᱟ ᱨᱮ ᱵᱟᱝ
ᱯᱩᱨᱟᱹ ᱵᱚᱰᱤ ᱞᱮᱱᱟ, ᱮᱠᱫᱚᱢ ᱯᱩᱨᱟᱹ ᱡᱟᱸᱜᱟ ᱠᱚ ᱛᱤ ᱠᱚ ᱚᱨ ᱠᱩᱡ ᱪᱟᱵᱟᱭᱮᱱ ᱛᱤᱧᱟᱹ ᱾
ᱟᱪᱪᱷᱟ ᱟᱪᱪᱷᱟ ᱟᱫᱚ ᱚᱠᱚᱭ ᱠᱚ ᱛᱟᱦᱮᱸ ᱟ ᱥᱮ ᱵᱟᱝᱟ ᱥᱩᱨ ᱠᱚᱨᱮ
ᱦᱳᱭ ᱦᱳᱭ ᱛᱚ ᱟᱫᱚ ᱟᱞᱮ ᱯᱟᱥᱮ ᱚᱲᱟᱜ ᱨᱮᱜᱮ ᱠᱚ ᱢᱟᱱᱮ ᱟᱞᱮ ᱯᱟᱥᱮ ᱤᱭᱟᱹ ᱨᱮᱜᱮ ᱟᱨᱠᱤ ᱢᱟᱱᱮ ᱟᱞᱮᱭᱟᱜ ᱚᱲᱟᱜ ᱢᱮᱱᱟᱜ ᱠᱟᱱᱟ ᱛᱚ᱾ ᱟᱫᱚ ᱱᱚᱜᱚᱭ ᱨᱟᱥᱛᱟ ᱨᱮᱠᱚ ᱪᱟᱨᱡ ᱠᱟᱫ ᱛᱟᱦᱮᱸᱱᱟ᱾ ᱟᱫᱚ ᱚᱸᱰᱮ ᱜᱮ ᱟᱨᱠᱤ᱾ ᱟᱫᱚ ᱮᱛᱚᱧ ᱥᱚᱨᱴ ᱱᱟ ᱮᱠᱫᱚᱢ ᱪᱮᱫ ᱤᱧ ᱞᱟᱹᱭᱟᱢᱟ ᱦᱟᱱᱛᱮ ᱱᱟᱛᱮ ᱦᱟᱱᱛᱮ ᱱᱟᱛᱮ ᱮᱠᱫᱚᱢ ᱚᱛ ᱨᱮᱧ ᱧᱩᱨ ᱦᱟᱹᱭᱱᱟ, ᱮᱠᱫᱚᱢ ᱠᱟᱬᱟᱜ ᱠᱟᱸᱬᱟ ᱞᱮᱠᱟ ᱚᱵᱚᱥᱛᱷᱟ ᱢᱟᱱᱮ ᱪᱷᱮᱜ ᱜᱮ ᱵᱟ. ᱧ ᱧᱮᱞ ᱧᱟᱢ ᱫᱟ᱾ ᱯᱩᱨᱟᱹ ᱥᱟᱫᱟ
ᱟᱫᱚ ᱪᱤᱠᱟᱹ ᱠᱟᱱᱟ ᱦᱚᱲᱢᱚ ᱢᱟ ᱮᱠᱫᱚᱢ ᱦᱚᱲᱢᱚ ᱢᱟ ᱮᱠᱫᱚᱢᱮ ᱯᱩᱨᱟᱹ ᱤᱭᱟᱹ ᱜᱚᱫ ᱠᱟᱫᱟ ᱥᱮ ᱯᱩᱨᱟᱹ ᱠᱟᱹᱡ ᱛᱟᱞᱟᱝ ᱞᱟᱹᱜᱤᱫ ᱨᱚᱦᱚᱭ ᱛᱷᱤᱨ ᱧᱚᱜ ᱞᱮᱜᱼᱟᱭ ᱡᱷᱚᱛᱚ
ᱦᱚᱸᱜ ᱦᱚᱭ ᱦᱚᱭ ᱟᱫᱚ ᱡᱩᱫᱤ ᱵᱟᱹᱧ ᱧᱩᱨᱦᱟᱹ ᱞᱮᱱᱠᱷᱟᱱ ᱛᱟᱦᱚᱞᱮ ᱯᱩᱨᱟᱹ ᱪᱟᱵᱟ
ᱟᱪᱪᱷᱟ ᱟᱪᱪᱷᱟ ᱟᱪᱪᱷᱟ ᱦᱟ ᱦᱟᱸ
ᱵᱮᱥᱤ ᱜᱷᱟᱹᱲᱤᱡ ᱦᱚᱸ ᱵᱟᱝ, ᱵᱚᱲᱚ ᱡᱳᱨ ᱯᱟᱸᱪ ᱵᱚᱲᱚ ᱡᱳᱨ ᱚᱱᱠᱟ ᱚᱱᱠᱟ ᱛᱤᱨᱤᱥ ᱥᱮᱠᱮᱱᱰ ᱜᱟᱱᱤᱧ ᱛᱟᱦᱮᱸ ᱠᱟᱱᱟ᱾
ᱛᱤᱨᱤᱥ ᱥᱮᱠᱮᱱᱰ ᱜᱟᱱ ᱚᱱᱟ ᱛᱤᱨᱤᱥ ᱥᱮᱠᱮᱱᱰ ᱢᱟᱱᱮ ᱵᱤᱥᱟᱞ ᱵᱮᱯᱟᱨ ᱦᱮᱸ᱾ ᱢᱟᱹᱱᱢᱤᱭᱟᱜ ᱛᱤᱨᱤᱥ ᱥᱮᱠᱮᱱᱰ ᱢᱟᱱᱮ ᱠᱤ ᱟᱨ ᱠᱚᱢ ᱠᱟᱛᱷᱟ ᱠᱟᱱᱟ ᱪᱮᱛᱟ᱾
ᱚᱱᱟ ᱜᱮᱛᱚᱧ ᱢᱮᱛᱟᱢ ᱠᱟᱱᱟ ᱯᱩᱨᱟᱹ ᱮᱠᱫᱚᱢ ᱮᱠᱫᱚᱢ ᱪᱮᱫ ᱞᱮᱠᱟᱧ ᱞᱟᱹᱭ ᱟᱢᱟ ᱟᱫᱚ ᱚᱱᱟ ᱞᱟᱹᱜᱤᱫ ᱜᱮᱛᱩᱧ ᱞᱟᱹᱭᱟᱫ ᱢᱮᱛᱮ ᱯᱩᱨᱟᱹ ᱚᱨ ᱠᱩᱠᱩᱡ ᱪᱟᱵᱟ ᱞᱮᱱᱟᱧ ᱡᱟᱸᱜᱟ ᱠᱚ ᱮᱠᱫᱟᱢ ᱥᱮᱨᱟ ᱠᱚ ᱴᱟᱱ ᱪᱟᱵᱟ ᱞᱮᱱ ᱛᱤᱧᱟ ᱵᱟᱹ ᱧᱮᱧᱮᱞ ᱠᱟᱱ ᱛᱟᱦᱮᱸ᱾ ᱡᱟᱦᱟᱸ ᱱᱟᱜ ᱤᱧ ᱞᱟᱹᱭ ᱫᱟᱛᱚ, ᱟᱵᱟᱨ ᱰᱟᱠᱛᱚᱨ ᱠᱚ ᱜᱩ ᱮᱱ ᱰᱟᱠᱛᱟᱨ ᱠᱚ ᱟᱹᱜᱩ ᱠᱮᱫᱮᱭᱟ᱾ ᱚᱲᱟᱜ ᱛᱮ ᱰᱟᱠᱴᱟᱨ ᱠᱚ ᱯᱷᱳᱱ ᱫᱤᱭᱟ ᱵᱚᱞᱮ ᱟᱞᱮᱨᱮᱱ ᱚᱲᱟᱜ ᱰᱟᱠᱴᱟᱨ ᱦᱮᱱᱟᱭᱟ, ᱚ ᱚᱲᱟᱜ ᱰᱟᱠᱴᱟᱨ ᱦᱮᱱᱟᱭ ᱛᱟᱞᱮᱭᱟ ᱟᱫᱚ ᱩᱱᱤ ᱦᱮᱡ ᱱᱟᱭ ᱥᱚᱝᱜᱮ ᱥᱚᱸᱜᱮ ᱜᱮ ᱦᱮᱜ ᱱᱟᱭ ᱩᱱᱤ ᱦᱚᱸ ᱯᱟᱸᱪ ᱢᱤᱱᱤᱴ ᱢᱚᱫᱽᱫᱷᱮ ᱨᱮᱜᱮ ᱦᱮᱜ ᱜᱚᱫ ᱞᱮᱱᱟ, ᱟᱫᱚ ᱨᱟᱱ ᱠᱚ ᱮᱢ ᱵᱟᱲᱟᱫᱤᱧᱟᱹ ᱠᱚ ᱡᱟᱜᱮᱠᱚ ᱪᱮᱠ ᱵᱟᱲᱟ ᱠᱮᱫ ᱛᱤᱧᱟᱹ ᱚᱨᱜᱟᱱ ᱠᱚ ᱴᱷᱤᱠ ᱜᱤᱛᱤᱧᱟᱹ ᱛᱚ᱾ ᱟᱫᱚ ᱴᱷᱤᱠ ᱜᱤᱧ ᱛᱟᱦᱮᱸ ᱠᱟᱱᱟ ᱚᱱᱟ ᱠᱚᱫᱚ ᱵᱟᱝ ᱠᱳ ᱚᱨᱜᱟᱱ ᱠᱚ ᱫᱚ ᱵᱟᱝ ᱰᱮᱢᱮᱡᱽ ᱞᱮᱱ ᱛᱤᱧᱟᱹ
ᱦᱮᱸ
ᱟᱫᱚ ᱨᱟᱱ ᱠᱚ ᱠᱚ ᱮᱢ ᱵᱟᱲᱟ ᱫᱤᱧᱟ, ᱟᱫᱚ ᱢᱚᱴᱟ ᱢᱩᱴᱤ ᱚᱱᱠᱟ ᱛᱤᱱ ᱜᱷᱚᱱᱴᱟ ᱜᱟᱱ, ᱪᱟᱨ ᱜᱷᱚᱱᱴᱟ ᱵᱚᱱᱫᱚᱧ ᱨᱮᱥᱴ ᱠᱮᱫᱟ᱾ ᱟᱫᱚ ᱴᱷᱤᱠ ᱧᱚᱜ ᱱᱟᱹᱧ᱾ ᱠᱤᱱᱛᱩ ᱮᱱ ᱨᱮᱦᱚᱸ ᱠᱤᱱᱛᱩ ᱢᱤᱫ ᱥᱚᱯᱛᱟᱦ ᱫᱷᱚᱨᱮ ᱚᱱᱠᱟ ᱢᱟᱱᱮ ᱥᱮᱨᱟ ᱠᱚ ᱴᱟᱱ ᱴᱟᱱᱤᱧ ᱟᱹᱭᱠᱟᱹᱣᱮᱫ ᱠᱟᱱ ᱛᱟᱦᱮᱱᱟ ᱵᱚᱞᱮ᱾ ᱚᱱᱠᱟ ᱡᱟᱸᱜᱟ ᱠᱚᱦᱚᱸ ᱴᱟᱱ ᱴᱟᱱ ᱛᱟᱲᱟᱢ ᱥᱚᱢᱚᱭ ᱛᱷᱚᱲᱟ ᱴᱟᱱ ᱴᱟᱱᱤᱧ ᱵᱩᱡᱷᱟᱹᱣᱮᱜ ᱠᱟᱱ ᱛᱟᱦᱮᱱᱟ᱾
ᱟᱪᱪᱷᱟ ᱟᱪᱷᱟ
ᱢᱟᱱᱮ ᱥᱤᱨᱟ ᱠᱚ ᱚᱨ ᱠᱚᱠᱩᱡ ᱪᱟᱵᱟ ᱞᱮᱱᱟ ᱵᱟᱹᱧ ᱞᱮᱫᱟ ᱢᱟᱭᱟᱝ ᱠᱚ ᱚᱨ ᱪᱟᱵᱟ ᱞᱮᱱᱟ᱾
ᱟᱪᱪᱷᱟ ᱟᱪᱪᱷᱟ ᱤᱱᱟᱹ ᱤᱱᱟᱹ ᱠᱟᱹᱡ ᱛᱟᱞᱟᱝ ᱨᱮᱜᱮ ᱤᱱᱟᱹᱜ ᱜᱟᱱᱮ ᱚᱨ ᱞᱮᱫᱼᱟ ᱦᱮᱸ᱾
ᱦᱚᱭ
ᱛᱟᱦᱚᱞᱮ ᱵᱩᱡ ᱢᱮ ᱪᱮᱫ ᱞᱮᱠᱟᱨᱮᱱ ᱪᱮᱫ ᱞᱮᱠᱟ ᱡᱤᱱᱤᱥ ᱠᱟᱱᱟ᱾
ᱦᱮᱸ ᱦᱮᱸ
ᱟ ᱚᱱᱟ ᱛᱟᱨ ᱯᱚ ᱛᱟᱨ ᱯᱚᱨᱮ ᱟᱵᱟᱨ ᱦᱟᱱᱟ ᱡᱩᱫᱤ ᱥᱮᱨᱢᱟ ᱨᱮᱱᱟᱜ ᱠᱟᱨᱮᱱ ᱢᱟᱢ ᱧᱮᱞ ᱢᱟᱱᱮ ᱡᱟᱜ ᱞᱮᱠᱷᱟᱡ ᱜᱮᱢ ᱠᱷᱚᱡᱚᱜᱼᱟ᱾ ᱛᱚᱝ ᱚᱱᱟ ᱛᱤᱱᱟᱹᱜ ᱦᱟᱡᱟᱨ ᱵᱷᱳᱹᱞᱴᱮᱡᱽ ᱦᱤᱡᱩᱜ ᱠᱟᱱᱟ᱾ ᱛᱟᱦᱚᱞᱮ ᱵᱩᱡᱽ ᱢᱮ ᱛᱚ ᱚᱱᱟᱛᱮ ᱦᱚᱲ ᱠᱚ ᱵᱟᱧᱪᱟᱜᱼᱟ ᱠᱤ, ᱠᱳᱱᱳ ᱪᱟᱱᱥ ᱜᱮ ᱵᱟᱹᱱᱩᱜᱼᱟ᱾
ᱵᱟᱹᱱᱩᱜ ᱟᱱᱟ᱾ ᱚᱸᱰᱮ ᱡᱩᱫᱤ ᱢᱤᱫ ᱥᱟᱭ ᱜᱟᱱ ᱦᱚᱲᱮᱢ ᱛᱟᱦᱮᱱᱟ ᱚᱱᱟ ᱥᱩᱨ ᱥᱩᱯᱩ ᱦᱚᱭᱛᱚ ᱵᱟᱢ ᱪᱤᱠᱟᱹᱜ-ᱟ ᱢᱮᱱᱠᱷᱟᱱ ᱦᱳᱭᱳᱜ ᱠᱟᱱᱟ ᱚᱱᱟ ᱨᱮᱱᱟᱜ ᱚᱱᱟ ᱢᱟᱱᱮ ᱧᱮᱞ ᱵᱟᱲᱟ ᱠᱚᱛᱮ ᱜᱮ ᱢᱚᱴᱟᱢᱩᱴᱤ ᱠᱤᱪᱷᱩ ᱟᱢᱟᱜ ᱫᱚ ᱟᱹᱰᱤ ᱜᱟᱱ ᱵᱟᱹᱲᱤᱡ ᱵᱩᱡᱷᱟᱹᱜ-ᱟ, ᱟᱹᱰᱤ ᱵᱟᱹᱲᱤᱡ᱾
ᱦᱚᱭ ᱦᱚᱭ ᱱᱚᱣᱟ ᱢᱟ ᱤᱧ ᱡᱟᱦᱟᱸᱧ ᱥᱚᱨᱴ ᱞᱮᱱᱟ ᱵᱟᱝ, ᱴᱩ ᱴᱩᱭᱮᱱᱴᱤ ᱵᱷᱳᱹᱞᱴ ᱢᱟᱛᱛᱨᱚ᱾
ᱟᱪᱪᱷᱟ ᱟᱪᱪᱷᱟ
ᱦᱳᱭᱥᱮ, ᱚᱱᱟ ᱛᱤᱱᱟᱹᱜ ᱦᱟᱡᱟᱨ ᱵᱷᱳᱹᱞᱴ ᱢᱟᱱᱮ ᱢᱟᱱᱮᱛᱚᱢ ᱛᱚᱨᱚᱡ ᱩᱛᱟᱹᱨᱚᱜᱼᱟ᱾
ᱵᱟᱢ ᱧᱮᱞ ᱠᱟᱫᱟ ᱫᱟᱨᱮ ᱠᱚ ᱮᱠᱫᱚᱢ ᱯᱩᱨᱟᱹ ᱥᱮᱸᱜᱮᱞ ᱫᱷᱚᱨᱟᱣ ᱩᱛᱟᱹᱨᱚᱜ-ᱟ ᱪᱮᱞᱮ ᱠᱟ᱾
ᱦᱩᱸ ᱦᱩᱸ ᱦᱩᱸ
ᱟᱫᱚ ᱚᱱᱟ ᱥᱮᱸᱜᱮᱞ ᱴᱟᱜ ᱜᱮᱛᱚ ᱯᱩᱨᱟᱹ ᱦᱤᱡᱩᱜ ᱠᱷᱟᱹᱛᱤᱨ ᱜᱮ ᱢᱟᱱᱮ ᱦᱚᱲᱢᱚ ᱨᱮᱱᱟᱜ ᱫᱚ ᱪᱮᱫ ᱛᱮᱦᱚᱸ ᱵᱟᱭ ᱫᱚᱦᱚ ᱮᱠᱫᱚᱢ ᱥᱛᱚᱵᱫᱚ ᱜᱚᱫ ᱠᱟ ᱟᱭ ᱵᱚᱱᱫᱚ ᱩᱛᱟ. ᱨ
ᱦᱳᱭ ᱦᱳᱭ ᱦᱳᱭ ᱟᱫᱚ ᱱᱚᱝᱠᱟ ᱜᱮ ᱵᱚᱞᱮ ᱟᱫᱚ ᱟ ᱟᱫᱚ ᱱᱚᱜ ᱱᱚᱣᱟ ᱱᱚᱣᱟ ᱟᱵᱚ ᱪᱟᱥ ᱥᱩᱚᱢᱚᱭ ᱟᱵᱚᱨᱮᱱ ᱟᱭᱢᱟ ᱵᱩᱱ ᱪᱟᱞᱟᱜ ᱜᱮᱭᱟ ᱛᱚ ᱢᱟᱴᱷ ᱜᱷᱟᱴ ᱠᱚᱨᱮ ᱵᱩᱱ ᱪᱟᱞᱟᱜ ᱜᱮᱭᱟ ᱛᱚ ᱱᱚᱜᱼᱚᱭ ᱱᱚ ᱠᱤᱪᱷᱩ ᱥᱚᱛᱚᱨᱠᱚ ᱛᱟᱦᱮᱱ ᱦᱩᱭᱩᱜ ᱛᱟᱵᱚᱱᱟ ᱡᱮ ᱱᱚ ᱚᱱᱠᱟ ᱟᱨᱚᱧ ᱟᱸᱡᱚᱢ ᱟᱠᱟᱫᱟ ᱱᱚᱣᱟ ᱠᱚᱫᱚ ᱢᱮᱲᱦᱮᱫ ᱠᱚ ᱵᱮᱥᱤ ᱤᱭᱟᱹᱭᱟ
ᱦᱚᱸ
ᱢᱮᱲᱦᱮᱫ ᱢᱳᱵᱟᱭᱤᱞ ᱢᱟᱱᱮ ᱚᱱᱠᱟ ᱮ ᱢᱟᱱᱮ ᱨᱳ ᱡᱤᱱᱤᱥ ᱢᱮᱱᱫᱚ ᱟᱨ ᱚᱱᱠᱟ ᱦᱮᱸ ᱚᱱᱠᱟᱱ ᱡᱮᱢᱚᱱ ᱢᱳᱵᱟᱭᱤᱞ ᱠᱚ
ᱦᱮᱸ
ᱡᱮᱢᱚᱱ ᱦᱩᱰᱩᱨ ᱵᱤᱡᱞᱤ ᱥᱚᱢᱚᱭ ᱵᱟᱹᱫ ᱵᱩ ᱪᱞᱟᱣ ᱱᱟ ᱦᱳᱭ ᱥᱮ ᱫᱟᱲᱮᱭᱟᱜ ᱠᱷᱟᱡ ᱵᱚᱱ ᱚᱱᱠᱟ ᱥᱩᱭᱤᱪ ᱵᱚᱱ ᱚᱯᱷ ᱠᱟᱜᱼᱟ ᱵᱟᱝ ᱵᱟᱠᱷᱟᱡ ᱴᱟᱜ ᱱᱚᱣᱟ ᱤᱭᱟᱹ ᱠᱚᱨᱮᱱᱟᱜ ᱦᱚᱸ ᱯᱟᱝᱠᱷᱟ ᱞᱟᱭᱤᱴ ᱡᱟᱦᱟᱸ
ᱢᱟᱱᱮ ᱠᱟᱨᱮᱱᱴ ᱠᱚ ᱵᱚᱱᱫᱚ ᱠᱟᱛᱮᱫ ᱢᱮᱲᱦᱮᱫ ᱠᱚ ᱵᱟᱝ ᱡᱚᱴᱮᱫ ᱠᱚ ᱞᱟᱹᱭᱟ ᱠᱤᱝᱵᱟ ᱫᱟᱨᱮ ᱵᱩᱴᱟᱹ ᱠᱚᱨᱮ ᱵᱟᱝᱟ ᱛᱤᱸᱜᱩᱱ ᱠᱚ ᱞᱟᱹᱭᱟ ᱡᱟᱭ ᱦᱳᱠ ᱢᱚᱴᱟᱢᱩᱴᱤ ᱱᱚᱝᱠᱟ ᱚᱱᱠᱟᱱᱟᱜ ᱢᱤᱫᱴᱟᱝ ᱵᱤᱥᱚᱭ ᱯᱷᱟᱸᱠᱟ ᱡᱟᱭᱜᱟ ᱨᱮᱦᱚᱸ ᱠᱷᱩᱵ ᱫᱚ ᱛᱟᱦᱮᱸ ᱫᱚ ᱵᱟᱝᱟ ᱠᱚ ᱞᱟᱹᱭᱟ ᱩᱱ ᱚᱠᱛᱚ
ᱦᱳᱭ ᱦᱳᱭ ᱦᱳᱭ ᱟᱫᱚ ᱚᱱᱟᱜᱮ ᱵᱚᱞᱮ ᱱᱚᱝᱠᱟ ᱟᱪᱪᱷᱟ ᱟᱨ ᱢᱤᱫᱴᱷᱮᱱ ᱡᱤᱱᱤᱥ ᱟᱨ ᱢᱤᱫᱴᱮᱱ ᱡᱤᱱᱤᱥᱮ ᱮᱢ ᱧᱮᱞ ᱵᱟᱲᱟ ᱟᱠᱟᱫᱟ ᱡᱮ ᱱᱚᱝ ᱚᱠᱟ ᱡᱮ ᱛᱟᱹᱞᱤ ᱫᱟᱨᱤ ᱨᱮ ᱟᱡ ᱛᱮ ᱥᱮᱸᱜᱮᱞ ᱞᱟᱜᱟᱣ ᱟᱠᱟᱱᱟ᱾
ᱚᱠᱟ ᱨᱮ
ᱵᱟ ᱱᱚᱝᱠᱟ ᱫᱟ ᱦᱟᱸᱜ
ᱦᱚᱸ ᱪᱮᱫ ᱨᱮ ᱪᱮᱫ ᱨᱮ
ᱛᱟᱞᱤ ᱫᱟᱨᱮ ᱵᱟ ᱠᱷᱤᱡᱩᱨ ᱫᱟᱨᱮ ᱡᱟᱦᱟᱸᱱᱟᱜ ᱨᱮ ᱟᱡ
ᱚ ᱦᱚ ᱟᱪᱪᱷᱟ ᱟᱪᱪᱷᱟ ᱟᱪᱷᱟᱪᱷᱟ ᱦᱚᱸ ᱵᱟᱝᱟ ᱚᱱᱠᱟ ᱫᱚ ᱵᱟᱹᱧ ᱧᱮᱞ ᱟᱠᱟᱫᱟ ᱛᱚᱵᱮ ᱡᱩᱫᱤ ᱧᱩᱨ ᱮᱢᱟᱱᱚᱜ ᱠᱷᱟᱱ ᱦᱳᱭᱛᱳ ᱞᱟᱜᱟᱣᱼᱟ ᱛᱳ ᱠᱤᱪᱷᱩ ᱫᱤᱱ ᱞᱟᱦᱟ ᱨᱮᱜᱮ
ᱠᱳᱱᱳ ᱥᱤᱛᱩᱝ ᱵᱟᱝ ᱮᱢᱮ ᱠᱳᱱᱳ ᱥᱤ ᱵᱟᱝ ᱠᱳᱱᱳ ᱦᱩᱰᱩᱨ ᱵᱤᱡᱞᱤ ᱵᱟᱝ ᱪᱮᱫ ᱦᱚᱸ ᱟᱨ ᱟᱡ ᱛᱮ ᱥᱮᱸᱜᱮᱞ ᱞᱟᱜᱼᱟ
ᱟᱨ ᱵᱟᱝᱟ ᱚᱱᱟ ᱫᱚ ᱵᱟᱹᱧ ᱧᱮᱞ ᱵᱟᱲᱟ ᱠᱟᱜ-ᱟ
ᱦᱳᱭ ᱦᱳᱭ ᱟᱭᱢᱟ ᱫᱷᱟᱱ ᱜᱮ ᱦᱩᱭ ᱟᱠᱟᱱᱟ ᱢᱟᱱᱮ ᱟᱞᱮ ᱟᱛᱳ ᱨᱮᱫᱚ ᱢᱚᱱᱮ ᱚᱱᱠᱟ ᱧᱮᱞ ᱵᱟᱲᱟ ᱟᱠᱟᱫᱟ ᱦᱩᱭᱩᱜ ᱜᱮᱭᱟ ᱱᱚᱣᱟ ᱠᱚᱫᱚ ᱡᱚᱠᱷᱚᱱ ᱟᱹᱰᱤ ᱟᱴᱮ ᱥᱤᱛᱩᱝ ᱟ ᱟᱹᱰᱤ ᱟᱴᱮ ᱥᱤᱛᱩᱝ-ᱟ ᱥᱮ
ᱠᱤᱪᱷᱩ ᱫᱤᱱ ᱞᱟᱦᱟ ᱨᱮᱜᱮ ᱢᱚᱴᱟᱢᱩᱴᱤ ᱢᱤᱫᱴᱟᱝ ᱤᱭᱟᱹ ᱢᱤᱰᱤᱭᱟ ᱨᱮᱫᱚ ᱢᱤᱫᱴᱟᱝ ᱧᱮᱞ ᱞᱮᱱ ᱜᱮᱭᱟ ᱵᱟᱝ ᱥᱮ
ᱦᱳᱭ ᱦᱳᱭ ᱚᱸᱰᱮ ᱢᱟᱠᱚ ᱩᱫᱩᱜ ᱞᱮᱫ ᱜᱮ ᱢᱮᱱᱠᱷᱟᱱ ᱟᱞᱮᱱ ᱟᱞᱮ ᱟᱹᱛᱩ ᱨᱮᱱᱟᱜ ᱠᱟᱛᱷᱟᱧ ᱞᱟᱹᱭᱟᱢ ᱠᱟᱱᱟ ᱟᱞᱮ ᱢᱚᱴᱟᱢᱩᱴᱤ ᱞᱚᱠᱰᱟᱣᱩᱱ ᱨᱮᱭᱟᱜ ᱞᱟᱦᱟ ᱨᱮᱱᱟᱜ ᱠᱟᱛᱷᱟᱧ ᱞᱟᱹᱭᱟᱢ ᱠᱟᱱᱟ
ᱟᱪᱪᱷᱟ
ᱚᱱᱠᱟ ᱮᱛ ᱢᱟᱱᱮ ᱥᱤᱛᱩᱝ ᱠᱟᱫᱟᱭ ᱟᱨ ᱟᱡ ᱛᱮᱜᱮ ᱛᱟᱞᱮ ᱫᱟᱨᱮ ᱨᱮ ᱥᱮᱸᱜᱮᱞ ᱞᱟᱜᱟᱣ ᱮᱱᱟ᱾
ᱦᱚ-ᱯᱚᱨᱤ ᱛᱟᱦᱚᱞᱮ ᱨᱚᱦᱚᱲ ᱜᱮ ᱛᱟᱦᱮᱱᱟ
ᱦᱮᱸ ᱥᱟᱠᱟᱢ ᱫᱚ ᱨᱚᱦᱚᱲ ᱛᱟᱦᱮᱸ ᱠᱟᱱ ᱜᱮᱭᱟ ᱟᱫᱚ ᱢᱮᱱ ᱱᱠᱷᱟᱱ ᱥᱮᱸᱜᱮᱞ ᱞᱟᱜᱟᱣ ᱞᱮᱠᱟ ᱥᱤᱛᱩᱝ ᱟᱫᱟᱭ ᱵᱩᱡᱽ ᱫᱟᱲᱮᱭᱟᱜ ᱠᱟᱱᱟᱢ᱾
ᱢᱟᱱᱮ ᱛᱤᱱᱟᱹᱜ ᱛᱟᱯᱢᱟᱛᱨᱟ ᱢᱟᱱᱮ ᱚᱱᱟ ᱠᱚᱦᱚᱸ ᱵᱟᱭ ᱥᱟᱦᱟᱣᱮᱫᱟ ᱦᱮᱸ᱾
ᱦᱮᱸ ᱟᱥᱚᱞᱮ ᱱᱚᱝᱠᱟ ᱦᱚᱸᱠ ᱛᱟᱦᱮᱱ ᱜᱮᱭᱟ ᱟᱸᱡᱚᱢ ᱞᱮᱢ ᱱᱚᱝᱠᱟ ᱦᱚᱸ ᱦᱩᱭ ᱠᱟᱱᱟ ᱡᱮ ᱠᱟᱸᱪ ᱥᱟᱵ ᱠᱟᱜ ᱢᱮ ᱚᱸᱰᱮ ᱠᱟᱸᱪ ᱛᱮᱦᱮᱸ ᱠᱟᱱᱟ ᱩᱱᱠᱩ ᱪᱮᱬᱮ ᱪᱩᱯᱨᱩ ᱠᱚᱠᱚ ᱤᱫᱤᱣ ᱠᱟᱫ ᱛᱟᱦᱮᱸᱱᱟ ᱥᱟᱵᱽ ᱢᱮ ᱟᱫᱚ ᱚᱱᱟ ᱨᱮᱱᱟᱜ ᱡᱟᱦᱟᱸ ᱢᱤᱫᱴᱮᱱ ᱪᱷᱟᱴᱟᱣ ᱛᱮᱦᱚᱸ ᱥᱮᱸᱜᱮᱞ ᱞᱟᱜᱟᱜ ᱜᱮᱭᱟ᱾ ᱚᱝᱠᱟᱭ ᱢᱚᱱᱮ ᱦᱩᱭᱩᱜ ᱠᱟᱱᱟ ᱵᱚᱞᱮ ᱛᱟᱪᱷᱟᱲᱟ ᱫᱚ ᱩᱯᱟᱭ ᱫᱚᱠᱚ ᱱᱚᱰᱮ ᱛᱟᱞᱮ ᱫᱟᱨᱤ ᱨᱮ ᱫᱮᱡ ᱠᱟᱛᱮᱫ ᱫᱚ ᱚᱠᱚᱭ ᱥᱮᱸᱜᱮᱞ ᱫᱚᱭ ᱞᱟᱜᱟᱣ ᱚᱴᱚ ᱠᱟᱜ-ᱟ᱾
ᱦᱩᱸ ᱦᱩᱸ ᱦᱩᱸ ᱠᱟᱛᱷᱟ ᱢᱟ ᱤᱱᱟᱹ ᱜᱮ ᱚᱸᱰᱮ ᱫᱚ ᱫᱮᱡᱽ ᱠᱟᱛᱮᱫ ᱫᱚ ᱚᱠᱚᱭ ᱫᱚ ᱱᱟᱦᱟᱜ ᱥᱮᱸᱜᱮᱞᱮ ᱞᱟᱜᱟᱣᱟ᱾
ᱦᱚᱭ
ᱮᱠᱫᱚᱢ ᱠᱟᱛᱷᱟ ᱢᱟ ᱥᱟᱹᱨᱤ ᱜᱮ ᱢᱟᱱᱮ ᱛᱤᱱᱟᱹᱜ ᱜᱟᱱ ᱫᱷᱩᱨᱩ ᱛᱤᱱᱟᱹᱜ ᱛᱟᱯᱢᱟᱛᱛᱨᱟ ᱦᱮᱸ, ᱛᱤᱱᱟᱹᱜ ᱮᱞᱟᱝ ᱫᱟᱲᱮ ᱠᱷᱟᱹᱛᱤᱨ ᱛᱤ ᱭᱩᱜ ᱠᱟᱱᱟ ᱚᱠᱟᱨᱮ ᱤᱭᱟᱹ ᱪᱩᱞᱦᱟᱹ ᱨᱮ ᱚᱝ ᱚᱝ ᱛᱮ ᱥᱮᱸᱜᱮᱞ ᱫᱷᱚᱨᱟᱣ ᱫᱷᱚᱨᱟᱣ ᱛᱮᱵᱚᱱ ᱵᱤᱨᱚᱠᱛᱚᱜ-ᱟ ᱟᱨ ᱡᱷᱟᱢᱮᱞᱟ ᱜᱚᱫᱚᱜ ᱟᱵᱚᱱ ᱟᱨ ᱚᱠᱟ ᱨᱮ ᱦᱩᱭᱩᱜ ᱠᱟᱱᱟ ᱱᱤᱠᱤ ᱛᱟᱱ ᱨᱮ ᱥᱮᱸᱜᱮᱞ ᱫᱷᱚᱨᱟᱜ ᱠᱟᱱᱟ ᱢᱚᱱᱮ ᱛᱚ ᱵᱩᱡᱷᱟᱹᱣ ᱨᱮᱱᱟᱜ ᱢᱮᱜᱴᱟᱝ ᱵᱮᱯᱟᱨ᱾
ᱦᱚᱭ ᱦᱚᱭ ᱟ ᱤᱱᱟᱹ ᱪᱷᱮᱜᱮ ᱟᱵᱟᱨ ᱱᱚᱝᱠᱟ ᱧᱮᱞᱚᱜ ᱜᱮᱭᱟ ᱡᱮ ᱡᱟᱦᱟᱸ ᱵᱟᱜᱟᱱ ᱠᱚᱨᱮ ᱥᱮᱸᱜᱮᱞ ᱞᱟᱜᱟᱜ-ᱟ ᱵᱟᱜᱟᱱ ᱠᱚᱨᱮ ᱥᱮᱸᱜᱮᱞ ᱞᱟᱜᱟᱣ ᱨᱮᱱᱟᱜ ᱠᱟᱨᱚᱱ ᱫᱚ ᱦᱩᱭᱩᱜ ᱠᱟᱱᱟ ᱚᱱᱮ ᱡᱚᱠᱷᱚᱱ ᱰᱟᱹᱨ ᱰᱟᱹᱨ ᱜᱷᱟᱥᱟᱜ ᱟᱛᱚ ᱫᱟᱜ ᱦᱚᱭᱟᱭ ᱛᱚ ᱟᱹᱰᱤ ᱡᱳᱨ ᱛᱚ ᱰᱟᱹᱨ ᱰᱟᱹᱨ ᱜᱷᱟᱥᱟᱣ ᱞᱮᱱᱠᱷᱟᱡ ᱫᱚᱵᱚᱱ ᱵᱟᱲᱟᱭ ᱜᱮᱭᱟ ᱥᱮᱸᱜᱮᱞ ᱫᱚ ᱚᱱᱟ ᱫᱚ ᱵᱮᱱᱟᱜ ᱜᱮᱭᱟ᱾
ᱵᱮᱱᱟᱣᱜ ᱜᱮᱭᱟ ᱚᱱᱟ ᱫᱚ ᱦᱮᱸ ᱦᱮᱸ ᱦᱮᱸ
ᱟᱫᱚ ᱱᱚᱜ-ᱚ ᱱᱟ ᱥᱤᱝᱜᱮᱞ ᱫᱟᱹᱨᱤ ᱨᱮ ᱱᱚᱣᱟ ᱫᱷᱚᱨᱟᱣ ᱫᱚ ᱱᱚᱣᱟ ᱫᱚ ᱛᱷᱚᱲᱟ ᱫᱚ
ᱢᱟᱱᱮ ᱪᱮᱫ ᱪᱮᱫ ᱞᱮᱠᱟ ᱪᱚ ᱵᱩᱡᱷᱟᱹᱜ ᱠᱟᱱᱟ ᱦᱩᱸ ᱦᱳᱭ ᱢᱟᱱᱮ ᱪᱮᱜ ᱞᱮᱠᱟ ᱪᱚ ᱚᱱᱟ ᱫᱚ ᱵᱩᱡᱷᱟᱹᱜ ᱦᱩᱸ ᱦᱟᱦᱟᱲᱟ ᱜᱮ ᱵᱩᱡᱷᱟᱹᱜ ᱠᱟᱱᱟ᱾
ᱦᱚᱭ ᱦᱚᱭ ᱛᱚ ᱱᱚᱜ-ᱚᱝ ᱠᱟ ᱟᱨᱠᱤ ᱜᱷᱚᱴᱱᱟ ᱠᱚ ᱜᱚᱴᱟᱜ ᱜᱮᱭᱟ ᱠᱤᱪᱷᱩ ᱟᱡᱚᱵ ᱟᱡᱚᱰ ᱜᱷᱟᱴᱚᱱᱟ ᱠᱚ᱾
ᱦᱩᱸ ᱦᱳᱭ ᱟᱹᱰᱤ ᱦᱟᱦᱟᱲᱟᱜ ᱦᱟᱲᱟ ᱜᱷᱚᱴᱚᱱ ᱠᱚ ᱜᱚᱴᱟ ᱫᱚ ᱜᱚᱴᱟᱜ ᱠᱟᱱ ᱜᱮᱭᱟ ᱥᱩᱨ ᱥᱩᱯᱩᱨ ᱨᱮ, ᱮᱸ ᱫᱤᱱᱚᱢ ᱫᱤᱱ ᱫᱤᱱᱚᱢ ᱫᱤᱱ, ᱛᱚᱵᱮ ᱟᱨ ᱞᱟᱦᱟ ᱫᱚ ᱚᱱᱠᱟ ᱱᱟᱜ ᱠᱚᱫᱚ ᱨᱮᱰᱤᱭᱳ ᱠᱚᱜᱮ ᱵᱚᱱ ᱟᱸᱡᱚᱢᱮᱫ ᱛᱟᱦᱮᱸᱫ, ᱛᱚ ᱱᱤᱛᱚᱜ ᱫᱚ ᱢᱮᱫ ᱥᱟᱢᱟᱝ ᱨᱮ ᱡᱮᱢᱚᱱ ᱵᱚᱱ ᱡᱷᱟᱞᱠᱟᱣ ᱨᱟᱠᱟᱵ ᱠᱟᱱ ᱞᱮᱠᱟ ᱜᱮ ᱚᱱᱠᱟᱱᱟᱜ ᱡᱤᱱᱤᱥ ᱠᱚᱜᱮ ᱥᱩᱨ ᱥᱩᱯᱩᱨ ᱠᱚᱨᱮ ᱢᱮᱱᱟᱜ ᱠᱷᱟᱹᱛᱤᱨ ᱛᱮ ᱫᱤᱱᱚᱢ ᱜᱮᱵᱚᱱ ᱧᱮᱞᱮᱜ-ᱟ, ᱥᱟᱺᱜᱤᱧ ᱪᱟᱞᱟᱣ ᱨᱮᱱᱟᱜ ᱞᱟᱹᱠᱛᱤ ᱵᱟᱝ ᱦᱩᱭᱩᱜ ᱠᱟᱱᱟ, ᱥᱟᱺᱜᱤᱧ ᱨᱮᱱᱟᱜ ᱠᱷᱚᱵᱚᱨ ᱠᱚ ᱥᱩᱨ ᱨᱮᱜᱮ ᱦᱤᱡᱩᱜ ᱠᱟᱱᱟ ᱫᱮ ᱞᱟᱠᱚ᱾
ᱦᱚᱭ ᱦᱚᱭ ᱟ ᱜᱚᱝᱠᱮ, ᱥᱳᱢᱳᱭ ᱦᱚᱸ ᱪᱟᱵᱟᱭᱮᱱ ᱛᱟᱞᱟᱝ-ᱟ᱾
ᱦᱮᱸ ᱦᱮᱸ ᱦᱮᱸ ᱡᱚᱦᱟᱨ ᱜᱮ᱾